ᱦᱮᱸ ᱦᱮᱞᱳ ᱜᱚᱝᱠᱮ᱾
ᱜᱚᱝᱠᱮᱸ ᱟᱹᱜᱚᱡ ᱟᱹᱧᱡᱚ ᱟᱭ ᱦᱮᱸ ᱜᱚᱝᱠᱮ ᱡᱚᱦᱟᱨ ᱜᱮ ᱟᱸᱡᱚᱢ ᱫᱟ ᱵᱤᱱ?
ᱦᱮᱸ ᱜᱚᱝᱠᱮ ᱟᱸᱡᱚᱢᱚᱜ ᱠᱟᱱᱟ᱾
ᱦᱮᱸ ᱟᱡᱚᱢᱚᱜ
ᱟᱫᱚ ᱟᱹᱧ ᱟᱹᱞᱤᱧᱟᱜ ᱨᱚᱲ ᱞᱤᱧ ᱨᱚᱲ ᱜᱮᱵᱤᱱ ᱟᱸᱡᱚᱢᱮᱜ ᱟᱪᱷᱟ ᱪᱷᱟ ᱱᱟᱯᱟᱭ ᱠᱟᱛᱷᱟ ᱜᱮ ᱾
ᱦᱮᱸ ᱦᱮᱸ ᱟᱪᱪᱷᱟ,
ᱟᱨ ᱪᱮ ᱠᱚ ᱪᱮᱠ
ᱟᱨ ᱛᱟᱦᱚᱞᱮ ᱪᱮᱫ ᱠᱚ ᱪᱤᱠᱟᱹ ᱵᱟᱲᱟ ᱵᱚᱞᱛᱮ ᱫᱚ ᱱᱤᱛᱚᱜ ᱫᱚ ᱟᱯᱟᱛᱚᱛᱚ ᱫᱩᱲᱩᱵ ᱵᱟᱲᱟ ᱦᱩᱭ ᱠᱟᱱᱟ ᱛᱚ ᱟᱯᱮᱥᱮᱜ ᱞᱟᱹᱭ ᱵᱤᱱ ᱡᱮ ᱫᱟᱜ ᱡᱟᱹᱲᱤ ᱠᱚᱨᱮᱱᱟᱜ ᱠᱷᱚᱵᱚᱨ ᱠᱚ ᱪᱮᱫ ᱞᱮᱠᱟ?
ᱦᱮᱸ ᱱᱚᱛᱮ ᱫᱟᱜ ᱡᱟᱹᱲᱤ ᱠᱚ ᱫᱚᱢᱮ ᱫᱟᱜ ᱛᱚ ᱱᱮᱜ ᱮ ᱱᱤᱛᱚᱜ ᱡᱟᱦᱟᱸ ᱛᱟᱞᱟᱝ ᱠᱟᱛᱷᱟ ᱠᱟᱱᱟ ᱱᱟᱦᱟᱸᱜ ᱱᱤᱭᱟᱹ ᱱᱤᱛ ᱛᱚ ᱦᱚᱸ ᱫᱟᱜ ᱫᱚ ᱱᱟᱜ ᱫᱚᱢᱮ ᱜᱮ ᱡᱟᱹᱲᱤᱭ ᱛᱟᱦᱮᱸ ᱜᱮ, ᱛᱚ ᱚᱱᱛᱮ ᱜᱮ ᱱᱦᱟᱜ ᱪᱮᱫ ᱞᱮᱠᱟ ᱫᱟᱜ ᱡᱟᱹᱲᱤ ᱠᱚ?
ᱱᱚᱛᱮ ᱢᱟ ᱟᱞᱮ ᱥᱮᱫ ᱢᱟ ᱛᱮᱦᱮᱧ ᱢᱟ ᱵᱟᱭ ᱫᱟᱜ ᱡᱟᱲᱤ ᱠᱟᱫᱟ ᱚᱱᱠᱟ ᱫᱚ, ᱛᱚ ᱚᱱᱠᱟ ᱨᱤᱢᱤᱞ ᱨᱤᱢᱤᱞ ᱢᱟ ᱵᱩᱡᱷᱟᱹᱜ ᱠᱟᱱ ᱜᱮᱭᱟ ᱠᱟᱹᱴᱤᱡ ᱠᱟᱹᱴᱤᱡ ᱛᱚ ᱚᱱᱠᱟ ᱫᱟᱜ ᱡᱟᱹᱲᱤ ᱫᱚ ᱦᱸ ᱛᱮᱦᱮᱧ ᱫᱚ ᱟᱹᱨᱤ ᱫᱟᱜ ᱡᱟᱹᱲᱤ ᱭᱟᱭ ᱥᱮᱛᱟᱜ ᱵᱮᱲᱟ ᱥᱮᱜ ᱠᱟᱹᱴᱤᱡ ᱫᱟᱜ ᱡᱟᱹᱲᱤ ᱞᱮ ᱫᱟᱭ ᱛᱟᱯᱚᱨᱮ ᱡᱩᱫᱤ ᱦᱤᱡᱩᱜ ᱠᱷᱟᱱᱮ ᱨᱤᱢᱤᱞ ᱢᱟ ᱧᱮᱞ ᱵᱟᱲᱟᱜ ᱠᱟᱱ ᱜᱮᱭᱟ, ᱟᱫᱚ ᱦᱮᱡ ᱠᱷᱟᱱᱮ ᱦᱮᱡ ᱫᱟᱲᱮᱭᱟᱜᱼᱟ ᱠᱟᱨᱚᱱ ᱱᱤᱭᱟᱹ ᱵᱟᱹᱨᱥᱤᱧ ᱢᱟ ᱠᱟᱡᱮ ᱫᱟᱜ ᱡᱟᱹᱲᱤ ᱠᱮᱫᱟᱭ, ᱛᱟᱦᱚᱞᱮ ᱟᱯᱮ ᱥᱮᱫ ᱫᱚ ᱪᱮᱫ ᱞᱮᱠᱟ ᱛᱟᱦᱚᱞᱮ ᱪᱟᱜ ᱪᱟᱥᱼᱵᱟᱥ ᱠᱚ ᱪᱮᱜᱠᱟ?
ᱦᱚᱸ ᱜᱚᱝᱠᱮ ᱱᱚᱛᱮ ᱪᱟᱥ ᱠᱟᱹᱢᱤ ᱠᱚᱫᱚ ᱱᱚᱜᱼᱱᱟ ᱡᱟᱦᱟᱸᱱᱟᱜ ᱫᱟᱜ ᱡᱟᱹᱲᱤ ᱠᱟᱫ ᱵᱚᱱᱟ ᱱᱤᱭᱟᱹ ᱵᱟᱨᱥᱤᱧ ᱫᱚ ᱱᱟᱜ ᱱᱟᱛᱚ ᱱᱤᱭᱟᱹ ᱱᱤᱭᱟᱹ ᱫᱟᱜ ᱡᱟᱹᱲᱤ ᱛᱮᱜᱮ ᱱᱟᱜ ᱡᱟᱦᱟᱸ ᱪᱟᱥ ᱠᱟᱹᱢᱤ ᱠᱚᱫᱚ ᱱᱟᱜ ᱵᱚᱱ ᱞᱟᱦᱟ ᱤᱫᱤᱭ ᱠᱟᱱᱟ ᱟᱹᱰᱤ ᱡᱳᱨ ᱜᱮ ᱱᱟᱜ ᱞᱟᱹᱭ ᱞᱮᱠᱷᱟᱱ ᱫᱚ ᱠᱩᱨᱩ ᱢᱩᱴᱩ ᱠᱚ ᱪᱷᱩᱴᱟᱹᱣ ᱠᱟᱱᱟ ᱱᱤᱭᱟᱹ ᱢᱚᱱᱮᱨᱮ ᱟᱹᱰᱤ ᱡᱳᱨ ᱜᱮᱵᱚᱱ ᱥᱟᱨᱫᱤ ᱠᱟᱜ ᱦᱟ ᱱᱤᱭᱟᱹ ᱵᱟᱨᱥᱤᱧ ᱫᱚ ᱦᱮᱸᱥᱮ ᱱᱚᱛᱮ ᱫᱚ ᱱᱟᱸᱜ ᱢᱟᱱᱮ
ᱚ ᱪᱟᱥ ᱠᱟᱹᱢᱤ ᱨᱮ ᱢᱟᱱᱮ ᱢᱤᱫ ᱫᱷᱟᱣ ᱜᱮ ᱟᱵᱚ ᱞᱟᱹᱭ ᱞᱮᱠᱷᱟᱡ ᱫᱚ ᱱᱤᱭᱟᱹ ᱢᱟᱱᱮ ᱵᱚᱨᱥᱚ ᱨᱮ ᱱᱟᱜ ᱱᱤᱭᱟᱹ ᱫᱷᱟᱣ ᱜᱮ ᱱᱟᱜ ᱪᱟᱥ ᱦᱩᱭᱩᱜᱼᱟ ᱥᱮ ᱢᱤᱫ ᱫᱷᱟᱣ ᱜᱮ ᱱᱟᱸᱜ ᱦᱮᱸᱥᱮ᱾
ᱦᱩᱸ ᱦᱩᱸ ᱦᱩᱸ᱾
ᱟᱪᱪᱷᱟ ᱮᱱᱠᱷᱟᱱ ᱢᱟ ᱟᱹᱰᱤ ᱠᱩᱨᱩᱢᱩᱴᱩ ᱜᱮ ᱪᱷᱩᱴᱟᱹᱣ ᱦᱩᱭ ᱠᱟᱱᱟ ᱫᱟᱜ ᱡᱟᱹᱲᱤ ᱢᱟ ᱫᱚᱢᱮ ᱜᱮ ᱫᱟᱜ ᱡᱟᱲᱤ ᱠᱟᱫᱟᱭ ᱱᱚᱛᱮ ᱢᱟ ᱱᱟᱦᱟᱸᱜ ᱠᱟᱼᱼ
ᱦᱮᱸᱻ᱾
ᱩᱸᱻ ᱮᱱᱠᱟᱷᱟᱡ ᱜᱚᱝᱠᱮ ᱚᱱᱛᱮ ᱵᱟᱹᱫᱽ ᱠᱟᱹᱢᱤ ᱠᱚᱫᱚ ᱪᱮᱫ ᱛᱤᱱᱟᱹᱜ ᱥᱟᱺᱜᱤᱧ ᱠᱮᱜ ᱟᱯᱮ ᱛᱚᱵᱮ ᱱᱟᱦᱟᱸᱜ ᱟᱯᱮ ᱫᱚ?
ᱟᱞᱮ ᱥᱮᱜ ᱢᱟ ᱱᱚᱛᱮ ᱢᱟ ᱜᱟᱹᱪᱷᱤ ᱠᱚᱢᱟ ᱚᱱᱠᱟ ᱮᱸ ᱢᱟᱱᱮ ᱮᱸ ᱦᱩᱭ ᱫᱚ ᱦᱩᱭ ᱠᱟᱱᱟ ᱠᱤᱱᱛᱩ ᱯᱩᱨᱟᱹ ᱯᱩᱨᱤ ᱨᱚᱦᱚᱭ ᱞᱮᱠᱟ ᱫᱚ ᱟᱣᱨᱤᱭᱟᱜᱼᱟ᱾ ᱛᱚ ᱟᱞᱮ ᱥᱮᱜ ᱢᱟ ᱱᱤᱛᱚᱜ ᱢᱟ ᱠᱟᱴᱤᱡ ᱮᱸ ᱫᱟᱜ ᱫᱚᱭ ᱫᱟᱜ ᱡᱟᱲᱤᱭ ᱠᱟᱜ ᱨᱮᱦᱚᱸ ᱩᱱᱟᱹᱜ ᱜᱟᱱ ᱫᱚ ᱵᱟᱭ ᱫᱟᱜ ᱡᱟᱹᱲᱤ ᱠᱟᱫᱟ ᱩᱸ ᱡᱮ ᱠᱷᱮᱛ ᱨᱮ ᱫᱟᱜ ᱛᱚᱸᱵᱟᱜ ᱞᱮᱠᱟ ᱠᱟᱴᱤᱡ ᱴᱚᱸᱰᱟᱝ ᱧᱚᱜ ᱡᱟᱭᱜᱟ ᱛᱟᱞᱮ ᱛᱚ ᱛᱟᱦᱞᱮ ᱚᱱᱟ ᱫᱟ ᱤᱭᱟᱹ ᱛᱮ ᱦᱤᱸᱛᱚᱜ ᱦᱚᱸ ᱢᱟᱱᱮ ᱨᱚᱦᱚᱭ ᱫᱚ ᱟᱞᱤ ᱨᱮ ᱨᱚᱦᱚᱭᱟ᱾ ᱟᱨ ᱯᱨᱟᱭ ᱢᱟ ᱟᱸᱻ ᱯᱨᱟᱭ ᱜᱮ ᱢᱟᱭ ᱮᱴᱟᱜ ᱡᱟᱭᱜᱟ ᱠᱚᱨᱮ ᱢᱟᱠᱚ ᱨᱚᱦᱚᱭ ᱵᱟᱲᱟ ᱠᱮᱜ ᱜᱮᱭᱟᱸ ᱩᱱ ᱡᱮᱢᱚᱱ ᱟᱨ ᱟᱵᱤᱱ ᱦᱚᱸ ᱵᱤᱱ ᱞᱟᱹᱭ ᱫᱟ ᱟᱯᱮ ᱥᱮᱜ ᱫᱚ ᱢᱟ ᱫᱟᱜ ᱡᱟᱲᱤᱭ ᱫᱟᱭ,
ᱦᱮᱸ ᱦᱮᱸ ᱟᱞᱮ ᱥᱮᱜ ᱫᱚᱢᱮ ᱜᱮ ᱞᱟᱹᱭ ᱞᱮᱜᱟᱜ ᱠᱟᱱᱟ᱾
ᱦᱮᱸ ᱟᱞᱮ ᱥᱮᱜ ᱢᱟ ᱫᱟᱜ ᱡᱟᱹᱲᱤ ᱢᱟ ᱚᱱᱠᱟ ᱢᱟ ᱵᱟᱱᱩᱜᱼᱟ ᱛᱟᱨᱯᱚᱨᱮ ᱴᱚᱰᱟᱝ ᱡᱟᱭᱜᱟ ᱜᱚᱸᱡᱽ ᱠᱚ ᱚᱱᱟ ᱫᱚ ᱠᱟᱹᱴᱤᱡ ᱛᱚ ᱚᱱᱟ ᱠᱟᱨᱚᱱ ᱛᱮ ᱠᱟᱹᱴᱤᱡ ᱪᱟᱥ ᱵᱟᱥ ᱫᱚ ᱟᱞᱮ ᱥᱮᱜ ᱫᱚ ᱠᱟ ᱴᱤᱡ ᱚᱱᱠᱟ ᱫᱚ ᱵᱟᱝ ᱦᱩᱭᱩᱜᱼᱟ, ᱛᱟᱹᱣ ᱨᱮᱦᱚᱸ ᱢᱮᱜᱴᱟᱝ ᱤᱭᱟᱹ ᱡᱮ ᱢᱮᱜᱴᱟᱝ ᱯᱷᱟᱠᱟ ᱡᱟᱭᱜᱟ ᱪᱟᱜ ᱮᱢ ᱫᱚᱦᱚ ᱠᱟᱜᱼᱟ, ᱚᱱᱟ ᱠᱷᱟᱹᱛᱤᱨ ᱛᱮ ᱨᱚᱦᱚᱭ ᱵᱟᱲᱟ ᱫᱚ ᱦᱩᱭᱩᱜ ᱜᱮᱭᱟ ᱟᱞᱮ ᱥᱮᱜ ᱫᱚ ᱠᱟ ᱴᱤᱡ ᱟᱱᱟᱴ ᱫᱚ ᱟᱱᱟᱴ ᱮᱴᱠᱮᱴᱚᱬᱮ ᱫᱚ ᱟᱹᱰᱤ ᱵᱷᱟᱞᱮ ᱜᱮ ᱢᱮᱱᱟᱜᱼᱟ ᱟᱻ ᱛᱟ ᱯᱚᱨᱮ ᱮᱸ ᱟᱻ ᱞᱟᱹᱭ ᱵᱤᱱ ᱛᱟᱦᱚᱞᱮ ᱱᱤᱛᱚᱜ ᱫᱚ ᱡᱮ ᱟᱯᱮ ᱥᱮᱜ ᱫᱚ ᱪᱮᱜ ᱠᱚᱛᱮ ᱵᱤᱥᱤ ᱱᱮᱛᱟᱨ ᱠᱚ ᱥᱤ ᱵᱟᱲᱟᱭ ᱫᱟ ᱥᱮ ᱠᱚ ᱞᱚᱥᱚᱜ ᱵᱟᱲᱟᱭ ᱫᱟ, ᱪᱮᱜ ᱞᱮᱠᱟ ᱪᱮᱜ ᱠᱚᱨᱮ ᱵᱤᱥᱤ ᱠᱚ ᱵᱮᱵᱚᱦᱟᱨ ᱫᱟ?
ᱱᱚᱛᱮ ᱫᱚ ᱞᱤᱭ ᱞᱮᱠᱷᱟᱡ ᱫᱚ ᱵᱮᱵᱚᱦᱟᱨ ᱫᱚ ᱱᱟᱦᱟᱸᱜ ᱟᱸᱻ ᱡᱟᱦᱟᱸ ᱱᱟᱜ ᱵᱚ ᱞᱚᱥᱚᱫᱮᱜ-ᱟ ᱱᱟᱸᱜ ᱦᱮᱸᱥᱮ ᱞᱚᱥᱚᱫ ᱫᱚ ᱱᱟᱦᱟᱸᱜ ᱡᱩ ᱫᱤ ᱡᱟᱦᱟᱸᱭ ᱠᱚ ᱰᱟᱝᱨᱟ ᱠᱚ ᱛᱟᱦᱮᱸᱱᱟ ᱠᱚ ᱛᱟᱦᱮᱸᱱ ᱛᱟᱠᱚ ᱠᱟᱱᱟ, ᱩᱱᱠᱩ ᱫᱚ ᱱᱟᱦᱟᱸᱜ ᱰᱟᱝᱨᱟ ᱛᱮᱜᱮ ᱱᱟᱦᱟᱸᱜ ᱟᱨ ᱡᱟᱦᱟᱸ ᱵᱚᱱ ᱞᱟᱹᱭᱮᱜᱼᱟ ᱞᱚᱜᱚᱱ ᱫᱷᱟᱨᱟ ᱡᱩᱫ ᱫᱤᱭᱟᱹ ᱠᱟᱢᱤ ᱠᱚ ᱯᱟᱨᱚᱢ ᱠᱟᱱᱟ ᱢᱟᱱᱮ? ᱮᱱᱠᱷᱟᱡ ᱫᱚ ᱱᱟᱦᱟᱸᱜ ᱚᱱᱮ ᱡᱟᱦᱟᱸ ᱢᱤᱥᱤᱱ ᱠᱚ ᱚᱰᱳᱠ ᱠᱟᱱ ᱛᱟᱵᱚᱱᱟ ᱴᱮᱠᱱᱳᱞᱚᱡᱤ ᱡᱟᱦᱟᱸ ᱵᱚᱱ ᱞᱟᱹᱭᱮᱜᱼᱟ ᱴᱨᱟᱠᱴᱚᱨ ᱦᱩᱭᱮᱱ ᱵᱟᱝ ᱯᱟᱣᱟᱨ ᱴᱤᱞᱟᱨ ᱨᱮᱱᱟᱜ ᱦᱩᱭᱮᱱ ᱦᱮᱸᱥᱮ᱾
ᱦᱩᱸ᱾ ᱟᱪᱪᱷᱟ ᱟᱪᱪᱷᱟ ᱚᱱᱟ ᱛᱮᱜᱮ ᱛᱟᱦᱚᱞᱮ ᱚᱱᱟ ᱛᱚ ᱚᱱᱟ ᱠᱚ ᱠᱚᱛᱮ ᱜᱮ ᱛᱟᱦᱚᱞᱮ ᱪᱟᱥ ᱵᱟᱥ ᱦᱩᱭᱩᱜ ᱠᱟᱱᱟ ᱵᱟᱝ?
ᱦᱚᱸ ᱚᱱᱟ ᱛᱮᱜᱮ ᱪᱟᱥᱼᱵᱟᱥ ᱦᱩᱭᱩᱜ ᱠᱟᱱᱟ ᱡᱩᱫᱤ ᱡᱟᱦᱟᱸᱭ ᱠᱚ ᱰᱟᱹᱝᱨᱤ ᱠᱚ ᱛᱟᱠᱚ ᱢᱮᱱᱟᱜ ᱠᱚᱣᱟ ᱚᱲᱟᱜ ᱠᱚᱨᱮᱱ ᱮᱱᱠᱷᱟᱡ ᱫᱚ ᱩᱱᱠᱩ ᱫᱚ ᱱᱟᱦᱟᱸᱜ ᱟᱨ ᱵᱟᱲᱟᱭ ᱡᱚᱝ ᱚᱱᱮ ᱢᱟᱵᱚᱱ ᱵᱟᱲᱟᱭ ᱜᱮᱭᱟ ᱡᱮᱢᱚᱱ ᱱᱮᱛᱟᱨ ᱰᱟᱝᱨᱤ ᱢᱟ‌ ᱱᱟᱦᱟᱸᱜ ᱟᱹᱰᱤ ᱠᱚᱢ ᱵᱚ ᱫᱚᱦᱚᱭᱮᱜ ᱠᱚᱣᱟ ᱞᱟᱹᱭ ᱞᱮᱠᱷᱟᱡ ᱫᱚ ᱰᱟᱝᱨᱟᱠᱼᱼ ᱢᱮᱸ ᱥᱟ ᱮᱸ ᱡᱟᱦᱟᱸ ᱛᱤᱱᱟᱹᱜᱼᱼ
ᱛᱮᱭ ᱡᱮᱢᱚᱱ ᱟᱞᱮ ᱥᱮᱜ ᱦᱚᱸ ᱱᱮᱛᱟᱨ ᱡᱮᱢᱚᱱ ᱮᱻ ᱰᱟᱝᱨᱤ ᱢᱮᱨᱚᱢ ᱠᱚᱫᱚ ᱟᱰᱤᱼᱼ ᱠᱩᱵᱩ ᱠᱚ ᱫᱚᱦᱚᱭᱮᱜ ᱠᱚᱣᱟ ᱛᱚ ᱚᱱᱟ ᱛᱮᱼᱼ ᱤᱭᱟᱹ ᱠᱚ ᱤᱭᱟᱹᱜ ᱠᱟᱱᱟ ᱩᱸ ᱢᱟᱱᱮ ᱮᱸ ᱴᱨᱟᱠᱴᱟᱨ ᱠᱚᱛᱮ ᱜᱮ ᱪᱟᱥ ᱵᱟᱲᱟ ᱦᱳᱭᱳᱜ ᱠᱟᱱᱟ᱾ ᱟᱸ ᱛᱟᱯᱚᱨᱮ ᱷᱩᱸᱦ ᱱᱮᱛᱟᱨ ᱢᱟ ᱰᱟᱝᱨᱤ ᱠᱚᱫᱚ ᱠᱷᱩᱵᱷ ᱠᱚᱢ ᱜᱮ ᱡᱟᱦᱟᱸᱼᱼ ᱡᱟᱦᱟᱸ ᱨᱮ ᱜᱟᱹᱪᱷᱤ ᱵᱚᱱ ᱨᱚᱦᱚᱭ ᱫᱟ ᱛᱚ ᱚᱱᱟ ᱫᱚ ᱵᱟᱲᱟᱭ ᱜᱮᱭᱟ ᱵᱚᱱ ᱡᱷᱚᱛᱚ ᱢᱩᱪᱟᱹᱫ ᱨᱮᱵᱚᱱ ᱨᱚᱦᱚᱭᱟ ᱛᱟᱞᱮ ᱚᱱᱟ ᱪᱤᱠᱟᱹ ᱛᱮ ᱪᱟᱥ ᱦᱳᱭᱳᱜ-ᱟ ᱚᱱᱟ ᱤᱭᱟᱹ ᱨᱮ ᱪᱤᱠᱟᱹ ᱨᱚᱦᱚᱭ ᱦᱳᱭᱳᱜ-ᱟ? ᱥᱮ ᱚᱱᱟ ᱞᱟᱹᱜᱤᱡ ᱮ ᱵᱟᱝ ᱠᱚ ᱤᱭᱟᱹᱜ ᱠᱟᱱᱟ ᱠᱟᱨᱚᱱ ᱡᱷᱚᱛᱚ ᱠᱚ ᱮᱥᱮᱫ ᱪᱟᱵᱟ ᱞᱮᱠᱷᱟᱱ ᱢᱟᱼᱼ ᱩᱸ, ᱱᱚᱸᱰᱮ ᱢᱟ ᱜᱟᱹᱲᱤ ᱢᱟ ᱵᱟᱝ ᱵᱚᱞᱚᱱᱟ ᱛᱚᱼᱼ ᱩᱝᱠᱟ ᱜᱮ ᱮ ᱟᱞᱮ ᱥᱮᱫ ᱯᱨᱚᱵᱽᱞᱮᱢ ᱢᱟ ᱵᱚᱦᱩ ᱧᱮᱞᱚᱜ ᱠᱟᱱᱟ ᱾ ᱛᱟᱯᱚᱨᱮ ᱱᱮᱛᱟᱨ ᱫᱚ ᱦᱚᱲ ᱠᱚ ᱵᱟᱠᱚ ᱪᱟ ᱤᱭᱟ ᱟᱥᱩᱞ ᱵᱟᱲᱟᱭᱮᱜ ᱠᱚᱣᱟ ᱟᱰᱤ ᱠᱟᱨᱚᱱ ᱛᱮᱼᱼ
ᱦᱮᱸ-ᱦᱮᱸ᱾
ᱱᱮᱛᱟᱨ ᱫᱚ ᱚᱝᱠᱟ ᱜᱮ ᱛᱟᱞᱦᱮ ᱟᱯᱮᱥᱮᱜ ᱞᱟᱹᱭ ᱵᱤᱱ ᱛᱟᱞᱦᱮ ᱢᱤᱨᱩ ᱪᱮᱸᱬᱮ ᱠᱚᱠᱚ ᱧᱮᱞ ᱵᱟᱲᱟᱜ ᱠᱟᱱᱟ ᱥᱮ ᱵᱟᱝ?
ᱪᱮᱜ ᱜᱚᱝᱠᱮ?
ᱞᱟᱹᱭ ᱫᱟᱞᱤᱧ ᱢᱤᱨᱩ ᱪᱮᱬᱮ ᱠᱚ ᱧᱮᱞ ᱵᱟᱲᱟᱜ ᱠᱟᱱᱟ ᱥᱮ ᱵᱟᱝ ᱟᱯᱮᱥᱮᱜ?
ᱱᱚ ᱜᱚᱝᱠᱮ ᱱᱚᱛᱮ ᱫᱚ ᱚᱲᱟᱜ ᱥᱩᱨ ᱠᱚᱨᱮ ᱜᱮ ᱢᱤᱨᱩ ᱪᱮᱸᱬᱮ ᱫᱚ ᱢᱮᱱᱟᱜ ᱠᱚᱣᱟ ᱾
ᱟᱪ-ᱪᱷᱟ, ᱢᱮᱱᱟᱜ ᱠᱚᱣᱟ ᱾
ᱦᱮᱸ ᱾
ᱴᱷᱮᱡ ᱾ ᱟᱞᱮᱥᱮᱜ ᱢᱟ ᱜᱚᱝᱠᱮ ᱚᱝᱠᱟ ᱢᱟ ᱢᱤᱨᱩ ᱪᱮᱬᱮ ᱠᱚ ᱵᱟᱠᱚ ᱧᱮᱞ ᱴᱷᱤᱠᱟᱹᱜᱼᱟ ᱟᱨ ᱛᱟᱯᱚᱨᱮ ᱱᱮᱛᱟᱨ ᱢᱟ ᱟᱵᱚᱦᱟᱣᱟ ᱯᱟᱞᱴᱟᱣ ᱠᱷᱟᱹᱛᱤᱨ ᱛᱮ ᱟᱰᱤ ᱢᱟᱱᱮ ᱟᱱᱟᱴ ᱮᱴᱠᱮᱴᱚᱬᱮ ᱨᱮ ᱢᱮᱱᱟᱜ ᱠᱚᱣᱟ ᱡᱚᱛᱚ ᱡᱤᱵᱽ ᱡᱤᱭᱟᱹᱞᱤ ᱪᱮᱸᱬᱮ ᱪᱩᱯᱲᱤᱡ ᱠᱚ ᱾ ᱟᱰᱤ ᱠᱟᱹᱴᱤᱡ ᱵᱷᱟᱞᱮᱹ ᱞᱤᱧ ᱵᱩᱡᱷᱟᱹᱣ ᱠᱮᱫᱟ ᱡᱮ ᱟᱯᱮ ᱥᱮᱱ ᱮᱢ ᱢᱤᱨᱩ ᱪᱮᱸᱬᱮ ᱠᱚ ᱧᱮᱞ ᱧᱟᱢᱚᱜ ᱠᱟᱱᱟ ᱱᱮᱛᱟᱨ ᱦᱚ ᱾
ᱞᱮᱹᱭ ᱞᱮᱠᱷᱟᱡ ᱫᱚ ᱜᱚᱝᱠᱮ ᱱᱚᱛᱮ ᱫᱚ ᱢᱟᱱᱮ ᱫᱚᱢᱮᱹᱜᱮ ᱢᱮᱱᱟᱜ ᱠᱚᱣᱟ ᱡᱚᱛᱚ ᱞᱮᱠᱟᱱ ᱡᱟᱦᱟᱸ ᱛᱤᱱᱟᱹᱜ ᱡᱤᱵᱽᱡᱤᱤᱭᱟᱹᱞᱤ ᱜᱮ ᱱᱟᱦᱟᱜ ᱟᱵᱚ ᱥᱮᱫ ᱱᱟᱦᱟᱜ ᱢᱮᱱᱟᱜ ᱡᱟᱦᱟᱸ ᱛᱤᱱᱟᱜ ᱵᱚᱱ ᱟᱸᱡᱚᱢ ᱧᱟᱢ ᱟᱠᱟᱫ ᱾ ᱵᱚᱱ ᱦᱮᱸ ᱥᱮ ᱦᱳᱭ ᱾
ᱦᱮᱸ-ᱦᱮᱸ ᱾
ᱛᱚ ᱱᱚᱛᱮ ᱫᱚ ᱢᱟᱱᱮ ᱡᱚᱛᱚ ᱜᱮ ᱢᱮᱱᱟᱜ ᱠᱚᱣᱟ ᱩᱰᱟᱹᱜ ᱠᱚ ᱦᱩᱭᱮᱱ ᱵᱟᱝ ᱛᱟᱲᱟᱢ ᱠᱚ ᱦᱩᱭᱮᱱ ᱠᱚ ᱢᱟᱱᱮ ᱡᱚᱛᱚ ᱜᱮ ᱢᱮᱱᱟᱜ ᱠᱚᱣᱟ ᱱᱚᱛᱮ ᱫᱚ ᱢᱟᱱᱮ ᱦᱚᱲ ᱱᱚᱛᱮ ᱫᱚ ᱜᱚᱝ ᱞᱮᱹᱭ ᱫᱟᱲᱮᱭᱟᱜ ᱟ ᱞᱤᱧ ᱱᱚᱛᱮ ᱫᱚ ᱵᱩᱨᱩ ᱫᱤᱥᱚᱢ ᱠᱟᱱᱟ ᱱᱟᱜ ᱦᱮᱸᱥᱮ ᱵᱩᱨᱩ ᱫᱤᱥᱚᱢ ᱨᱮᱢᱟ ᱟᱭᱳ ᱡᱚᱛᱚ ᱞᱮᱠᱟᱱ ᱜᱮ ᱱᱟᱦᱟᱜ ᱵᱚᱱ ᱧᱮᱞ ᱧᱟᱢ ᱠᱚᱜᱮᱭᱟ ᱦᱮᱸᱥᱮ ᱟᱸ ᱾
ᱟᱫᱚ ᱵᱩᱨᱩ, ᱵᱩᱨᱩ, ᱵᱩᱨᱩ ᱫᱤᱥᱚᱢ ᱛᱟᱞᱦᱮ ᱮᱸ ᱵᱩᱨᱩ ᱫᱤᱥᱚᱢ ᱛᱟᱦᱞᱮ ᱚᱱᱟ ᱫᱚ ᱚᱠᱟᱴᱟᱜ ᱤᱭᱟᱹ ᱯᱟᱲᱟᱜ ᱠᱟᱱᱟ ᱴᱚᱴᱷᱟ ᱯᱟᱲᱟᱜ ᱠᱟᱱᱟ?
ᱦᱮᱸ ᱜᱚᱝᱠᱮ
ᱞᱟᱹᱭ ᱫᱟᱞᱤᱧ ᱚᱠᱟᱴᱟᱜ ᱴᱚᱴᱷᱟ ᱯᱟᱲᱟᱜ ᱠᱟᱱᱟ ᱱᱚᱣᱟ ᱫᱚ?
ᱮᱸ, ᱠᱚᱴᱷᱟ ᱞᱟᱹᱭ ᱞᱮᱠᱷᱟᱱ ᱵᱟᱞᱤᱧ ᱵᱩᱡᱷᱟᱹᱣ ᱫᱟᱲᱮᱭᱟᱫᱟ?
ᱮᱸ ᱴᱚᱴᱷᱟ ᱢᱟᱱᱮ ᱚᱠᱟ ᱡᱟᱭᱜᱟ ᱯᱟᱲᱟᱜ ᱠᱟᱱᱟ ᱟᱨᱠᱤ?
ᱡᱟᱭᱜᱟ ᱫᱚ ᱦᱟᱜ ᱱᱚᱣᱟ ᱫᱚ ᱱᱚᱣᱟ ᱩᱲᱤᱥᱥᱟ ᱱᱟᱜ ᱾
ᱚ, ᱩᱲᱤᱥᱥᱟ ᱾ ᱵᱟᱝ, ᱛᱟᱞᱦᱮ ᱢᱟ ᱟᱹᱞᱤᱧ ᱫᱚ ᱱᱚᱣᱟ ᱵᱮᱝᱜᱚᱞ ᱾
ᱟᱪ-ᱪᱷᱟ -ᱟᱪ-ᱪᱷᱟ, ᱱᱟᱯᱟᱭ ᱠᱟᱛᱷᱟ ᱜᱮ ᱦᱮᱸ ᱾
ᱦᱮᱸ ᱛᱟᱦᱞᱮ ᱩᱲᱤᱥᱥᱟ ᱢᱟᱼᱼ ᱛᱟᱦᱚᱞᱮ ᱩᱲᱤᱥᱥᱟ ᱨᱮᱱᱟᱜ ᱟᱵᱚ ᱥᱟᱱᱛᱟᱲ ᱠᱚᱣᱟᱜ ᱨᱟᱹᱭᱨᱤᱛ ᱫᱚ ᱪᱮᱫᱠᱟ ᱚᱱᱛᱮ ᱫᱚ?
ᱨᱟᱹᱭ ᱨᱤᱛ ᱛᱚ ᱞᱟᱹᱭ ᱞᱮᱠᱷᱟᱱ ᱫᱚ ᱚᱱᱛᱮ ᱠᱷᱚᱱ ᱫᱚ ᱠᱟᱹᱴᱤᱡ ᱦᱟᱸᱜ ᱵᱷᱮᱜᱟᱨ ᱧᱚᱜ ᱜᱮᱭᱟ ᱦᱟᱸᱜ ᱠᱟᱹᱴᱤᱡ ᱯᱟᱨᱜᱟᱱᱟ ᱢᱮᱱᱟᱜ ᱤᱱᱟᱹᱼᱼ ᱜᱮ ᱛᱟᱵᱚ ᱦᱮᱸᱥᱮ ᱛᱚᱼᱼ ᱠᱟᱹᱴᱤᱡ ᱚᱱᱟ ᱡᱟᱦᱟᱸ ᱵᱟᱦᱟ ᱯᱟᱨᱟᱵᱽ ᱠᱚᱵᱚ ᱞᱟᱹᱭᱮᱼᱼ ᱢᱟᱜᱢᱚᱬᱮ ᱵᱟᱝ ᱥᱚᱨᱦᱟᱭ ᱠᱚ ᱦᱩᱭᱮᱱ ᱠᱟᱹᱴᱤᱡ ᱚᱱᱛᱮ ᱠᱷᱚᱱ ᱫᱚ ᱠᱟᱹᱴᱤᱡᱼᱼ ᱵᱚᱸᱜᱟ ᱵᱩᱨᱩ ᱠᱚ ᱥᱚᱢᱟᱱ ᱜᱮᱭᱟ᱾
ᱦᱸᱻ
ᱞᱟᱠᱪᱟᱨ ᱨᱮᱱᱟᱜ ᱡᱟᱦᱟᱸ ᱠᱟᱹᱢᱤ ᱠᱚ ᱠᱟᱹᱴᱤᱡ ᱠᱟᱹᱴᱤᱡ ᱠᱟᱹᱴᱤᱡ ᱵᱷᱮᱜᱟᱨ ᱧᱚᱜᱼᱟ ᱛᱟᱵᱚᱱᱟ ᱦᱮᱸ ᱥᱮ ᱛᱚ ᱩᱱᱟᱹᱜ ᱠᱚᱢᱟ ᱱᱟᱜ ᱵᱟᱹᱞᱤᱧᱼᱼ ᱵᱟᱹᱞᱤᱧ ᱵᱟᱲᱟᱭ ᱜᱚᱫ ᱟᱠᱟᱫ ᱵᱟᱹᱞᱤᱧ ᱧᱮᱞ ᱵᱟᱲᱟ ᱜᱚᱫ ᱟᱠ ᱦᱟᱜ ᱛᱚ ᱚᱱᱠᱟ ᱠᱚ ᱞᱟᱹᱭᱟ ᱱᱟᱦᱟᱜ ᱦᱮᱸᱥᱮ ᱛᱚ ᱚᱱᱟ ᱟᱸᱡᱚᱢ ᱛᱮᱜᱮ ᱱᱟᱦᱟᱜ ᱞᱤᱧ ᱞᱟᱹᱭᱮᱫᱼᱟᱱᱟ᱾ ᱛᱚ ᱡᱟᱦᱟᱸ ᱵᱚ ᱞᱟᱹᱭᱮᱫᱼᱟ ᱢᱟᱜ ᱢᱚᱬᱮ ᱠᱚᱦᱟᱜ ᱢᱟᱜ ᱢᱚᱬᱮ ᱫᱚ ᱱᱟᱦᱟᱜ ᱚᱱᱛᱮᱼᱼ ᱛᱤᱱᱟᱹᱜ ᱥᱟᱞᱨᱮ ᱢᱤᱫ ᱫᱷᱟᱣ ᱠᱚ ᱢᱟᱱᱟᱣᱟ ᱚᱱᱟ ᱚᱱᱛᱮ ᱫᱚ ᱞᱟᱹᱭ ᱞᱮᱠᱷᱟᱡ ᱫᱚ?
ᱟᱞᱮ ᱥᱮᱫ ᱢᱟ ᱱᱚᱝᱼᱠᱟ ᱢᱟ ᱧᱮᱞᱚᱜ ᱠᱟᱱᱟ ᱡᱮ ᱱᱮᱛᱟᱨ ᱫᱚ ᱢᱟᱱᱮ ᱟᱞᱮ ᱥᱮᱫ ᱢᱟᱱᱮ ᱚᱱᱟ ᱫᱚᱼᱼ ᱦᱮᱸ ᱟᱛᱩ ᱦᱤᱥᱟᱹᱵ ᱛᱮ ᱚᱱᱟ ᱫᱚᱠᱚ ᱢᱟᱱᱟᱣ ᱵᱟᱛᱟᱣᱟ ᱡᱮᱢᱚᱱ ᱟᱛᱩ ᱪᱮᱫ ᱞᱮᱠᱟ ᱠᱚᱼᱼ ᱠᱚᱠᱚ ᱫᱟᱲᱮᱭᱟᱜᱼᱟ᱾ ᱚᱱᱠᱟ ᱠᱚ ᱢᱟᱱᱟᱣ ᱵᱟᱛᱟᱣᱟ ᱛᱚ ᱟᱞᱮ ᱥᱮᱫ ᱢᱟ ᱵᱮᱥᱤᱨ ᱵᱷᱟᱜ ᱧᱮᱞᱚᱜᱼᱟ᱾ ᱡᱮ ᱚᱠᱟ ᱚᱠᱟ ᱟᱛᱳ ᱨᱮᱫᱚ ᱵᱟᱨ ᱵᱚᱪᱷᱚᱨ ᱚᱱᱛᱚᱨ ᱚᱱᱛᱚᱨ ᱟᱨ ᱚᱠᱟ ᱚᱠᱟ ᱟᱛᱳ ᱨᱮᱫᱚᱼᱼ ᱯᱮ ᱵᱚᱪᱷᱚᱨ ᱟᱨ ᱚᱠᱟ ᱟᱹᱛᱩᱳ ᱨᱮᱫᱚ ᱦᱮ ᱢᱚᱬᱮ ᱥᱮᱨᱢᱟ ᱚᱱᱛᱚᱨ ᱚᱱᱛᱚᱨ ᱦᱚᱸ ᱧᱮᱞ ᱧᱟᱢᱚᱜ ᱜᱮᱭᱟ ᱟᱫᱚ ᱵᱮᱥᱤ ᱵᱷᱟᱜ ᱟᱞᱮᱼᱼ ᱵᱮᱥᱤ ᱵᱷᱟᱜᱽ ᱟᱞᱮᱥᱮᱫ ᱢᱟ ᱢᱟᱱᱮ ᱯᱮ ᱥᱮᱨᱢᱟ ᱚᱱᱛᱚᱨ ᱚᱱᱛᱚᱨ ᱜᱮᱞᱮ ᱢᱟᱜ ᱢᱚᱬᱮ ᱜᱮᱭᱟ ᱢᱟᱱᱮ ᱟᱹᱰᱤ ᱩᱛᱟᱹᱨ ᱴᱚ ᱴᱷᱟᱨᱮ ᱡᱮᱢᱚᱱ ᱟᱞᱮ ᱟᱞᱮᱚ ᱯᱮ ᱥᱮᱨᱢᱟ ᱚᱱᱛᱚᱨ ᱚᱱᱛᱚᱨ ᱞᱮ ᱢᱟᱜ ᱢᱚᱬᱮ ᱜᱮᱭᱟ ᱟᱨᱚ ᱚᱱᱠᱟ ᱦᱚᱞᱤᱧ ᱟᱸᱡᱚᱢᱟᱼᱼ
ᱟᱪᱪᱷᱟ ᱜᱚᱝᱼᱠᱮ ᱟᱞᱮ ᱟᱞᱮ ᱮᱫᱟᱜ ᱫᱚ ᱚᱱᱛᱮ ᱫᱚ ᱦᱜ ᱵᱟᱝ ᱚᱱᱠᱟ ᱫᱚ ᱟᱸᱱᱟᱜ ᱵᱟᱝᱜᱮ ᱦᱱᱟᱜ ᱡᱟᱦᱟᱸ ᱞᱮᱠᱟᱯᱮ ᱞᱟᱹᱭ ᱠᱮᱫᱮᱜᱭᱟ ᱫᱩ ᱵᱚᱪᱷᱚᱨ ᱨᱮ ᱢᱤᱫᱷᱟᱣ ᱵᱟᱠᱷᱟᱱ ᱛᱤᱱ ᱥᱟᱞᱨᱮ ᱢᱤᱫ ᱫᱷᱟᱣ ᱦᱮᱸ ᱢᱚᱬᱮ ᱥᱟᱞ ᱨᱮ ᱢᱤᱫ ᱫᱷᱟᱣ ᱚᱱᱠᱟ ᱫᱚ ᱵᱟᱝᱜᱮ ᱱᱚᱛᱮ ᱫᱚ ᱱᱚᱛᱮ ᱫᱚ ᱢᱚᱬᱮ ᱥᱟᱞᱨᱮ ᱢᱤᱫ ᱫᱟᱹᱣᱟ ᱱᱚᱛᱮ ᱫᱚ ᱢᱟᱜ ᱢᱚᱬᱮ ᱠᱚᱫᱚ ᱦᱟᱸᱜ ᱟᱨ ᱡᱟᱦᱟᱸ ᱵᱚᱱ ᱞᱟᱹᱭᱮᱭᱼᱟ᱾ ᱡᱟᱦᱟᱸ ᱵᱚᱱ ᱞᱟᱹᱭᱮᱫᱼᱟ ᱵᱟᱦᱟ ᱯᱚᱨᱚᱵᱽ ᱠᱚ ᱚᱱᱟ ᱢᱟᱱᱮ ᱮᱞ ᱯᱤᱪᱷᱤ ᱜᱮ ᱦᱤᱡᱩᱜᱼᱟ ᱚᱱᱟ ᱢᱟ ᱦᱮᱸ ᱥᱮ ᱟᱨᱚ ᱡᱟᱦᱟᱸ ᱥᱚᱨᱦᱟᱭ ᱠᱚᱨᱮ ᱥᱚᱨᱦᱟᱭ ᱠᱚᱨᱮᱱᱟᱜ ᱥᱟᱠᱨᱟᱛ ᱯᱚᱨᱚᱵᱽᱼᱼ ᱦᱩᱭᱮᱱ ᱵᱟᱝ ᱤᱭᱟᱹ ᱠᱚᱱᱟᱜ ᱚᱱᱟ ᱠᱚᱢᱟ ᱥᱟᱞᱵᱟᱨ ᱜᱮ ᱦᱤᱡᱩᱜ ᱠᱟᱱᱟ ᱦᱮᱸᱥᱮ ᱛᱚ ᱚᱱᱟ ᱢᱟᱜᱽ ᱢᱚᱬᱮ ᱜᱮ ᱱᱟᱼᱼ ᱱᱚᱛᱮ ᱫᱚ ᱢᱚᱬᱮ ᱥᱮᱨᱢᱟ ᱨᱮ ᱢᱤ ᱫᱷᱟᱣ ᱚᱱᱠᱟ ᱮᱠ ᱥᱟᱞ ᱨᱮ ᱵᱟᱨ ᱥᱟᱞ ᱨᱮᱼᱼ ᱯᱮ ᱥᱟᱞᱨᱮ ᱚᱱᱠᱟ ᱫᱚ ᱵᱟᱠᱚ ᱢᱟᱱᱟᱣᱟ ᱱᱚᱛᱮ ᱫᱚ ᱠᱷᱟᱹᱞᱤ ᱢᱚᱬᱮ ᱥᱟᱞᱨᱮ ᱢᱤᱫ ᱫᱷᱟᱹᱣ ᱠᱚ ᱢᱟᱱᱟᱣᱮᱜᱼᱟ ᱦᱟᱸᱜ,
ᱟᱪᱪᱷᱟ ᱢᱚᱬᱮ ᱥᱟᱞ ᱨᱮ ᱢᱤᱫ ᱫᱷᱟᱣ ᱵᱟᱝ ᱦᱮᱸ ᱫᱚ ᱚᱱᱟ ᱫᱚ ᱵᱤᱵᱷᱤᱱ ᱵᱷᱤᱱᱟᱹ ᱵᱷᱤᱱᱟᱹ ᱴᱚᱴᱷᱟᱨᱮ ᱵᱷᱤᱱᱟᱹ ᱵᱷᱤᱱᱟᱹ ᱦᱩᱭ ᱫᱟᱲᱮᱭᱟᱜᱼᱟ ᱛᱚ᱾
ᱦᱮᱸᱻ
ᱡᱮᱢᱚᱱ ᱦᱮᱸ ᱟᱯᱮ ᱥᱮᱫ ᱢᱟᱵᱤᱱ ᱞᱟᱹᱭ ᱠᱮᱜ ᱡᱮ ᱱᱚᱝᱠᱟ ᱢᱚᱬᱮ ᱵᱚᱪᱷᱚᱨ ᱨᱮ ᱢᱤᱫ ᱫᱷᱟᱣ᱾ ᱛᱚ ᱟᱞᱮ ᱫᱚ ᱯᱮ ᱵᱚᱪᱷᱚᱨ ᱨᱮ ᱢᱤᱫ ᱫᱷᱟᱣ ᱞᱮ ᱠᱚᱨᱟᱣᱟ᱾ ᱟᱨ ᱡᱟᱦᱟᱸ ᱥᱟᱠᱨᱟᱛ ᱨᱮᱱᱟᱜ ᱠᱟᱛᱷᱟ ᱵᱤᱱ ᱞᱟᱹᱭ ᱠᱮᱫᱟ ᱟᱹᱞᱤᱧ ᱟᱵᱤᱱ ᱴᱷᱮᱱ ᱢᱤᱫᱴᱟᱝ, ᱦᱮᱸ ᱠᱩᱠᱞᱤ ᱞᱤᱧ ᱫᱚᱦᱚᱭᱮᱫᱟ ᱡᱮ ᱱᱮᱛᱟᱨ ᱫᱚ ᱢᱟᱱᱮᱼᱼ ᱦᱟ ᱮᱸ ᱥᱟᱠᱨᱟᱛ ᱨᱮ ᱛᱟᱦᱚᱞᱮ ᱟᱯᱮ ᱫᱚ ᱢᱟᱱᱮ ᱵᱮᱡᱷᱟ ᱠᱚᱯᱮᱼᱼ ᱛᱩᱧ ᱵᱟᱲᱟᱭᱮᱫᱟ ᱥᱮ ᱵᱟᱝ ᱱᱮᱛᱟᱨ ᱫᱚ?
ᱦᱮᱸ ᱜᱚᱝᱠᱮ ᱚᱱᱟ ᱢᱟ ᱴᱷᱤᱠ ᱠᱟᱛᱷᱟ ᱜᱮᱵᱮᱱ ᱞᱟᱹᱭ ᱠᱮᱭᱟ ᱵᱮᱡᱟᱨ ᱛᱩᱧ ᱠᱟᱼᱼ ᱛᱟᱦᱮᱸᱫ ᱛᱚ ᱱᱚᱛᱮ ᱫᱚ ᱱᱟᱱᱟᱜ ᱚᱱᱠᱟ ᱫᱚ ᱢᱟᱱᱟᱜ ᱵᱟᱠᱟᱲᱲ ᱢᱟᱱᱟᱣ ᱵᱟᱛᱟᱣᱟ ᱛᱚ ᱞᱤᱭᱟᱹ ᱠᱚ, ᱠᱚ ᱡᱩᱫᱤ ᱵᱷᱮᱡᱟ ᱵᱚ ᱛᱩᱧᱟ ᱟᱞᱮ ᱥᱮᱫᱟᱜ ᱠᱟᱛᱷᱟ ᱱᱟᱦᱟᱜ ᱤᱧ ᱞᱟᱹᱭᱮᱜᱼᱟ ᱜᱚᱝᱠᱮ, ᱛᱚ ᱚᱱᱟ ᱠᱟᱛ ᱛᱟᱞᱮᱵᱤᱱ ᱞᱮᱭᱟ ᱡᱮ ᱵᱟᱝ ᱟᱞᱮᱥᱮᱱ ᱦᱚᱠᱩ ᱵᱚᱡᱷᱟ ᱠᱚ ᱛᱩᱧ ᱜᱮᱭᱟ ᱦᱟᱸᱜ ᱛᱩᱧ ᱜᱮᱭᱟ ᱠᱚ ᱜᱚ ᱜᱚᱴᱟ ᱜᱮᱞᱤᱧ ᱵᱟᱲᱟᱭᱟ ᱦᱮᱸ ᱥᱮ ᱛᱚ ᱱᱚᱛᱮ ᱦᱚᱸᱠᱚ ᱛᱩᱧ ᱜᱮᱭᱟ ᱛᱚ ᱞᱟᱹᱭᱟ ᱠᱚ ᱥᱮᱫᱟᱭ ᱦᱚᱲ ᱠᱚ ᱡᱩᱫᱤ ᱟᱵᱚ ᱵᱩᱨᱩ ᱥᱮᱸᱫᱽᱨᱟ ᱠᱚᱠᱚ ᱪᱟᱞᱟᱜ ᱠᱟᱱᱟ ᱥᱮ ᱛᱚ ᱵᱩᱨᱩ ᱥᱮᱸᱫᱽᱨᱟ ᱠᱚ ᱡᱟᱦᱟᱱᱟᱜ ᱚᱱᱟ ᱱᱟᱦᱟᱜ ᱛᱚ ᱩᱱ ᱡᱚᱠᱷᱟᱡ ᱚᱱᱟ ᱵᱚᱱ ᱪᱟᱞᱟᱜ ᱠᱟᱱ ᱱᱟᱦᱟᱜ ᱚᱱᱟ ᱡᱟᱦᱟᱸ ᱵᱚ ᱛᱩᱧᱟ ᱵᱮᱡᱷᱟ ᱱᱟᱜ ᱡᱩᱫᱤ ᱚᱱᱟ ᱡᱩᱫᱤᱢ ᱛᱩᱧᱟᱥᱮ ᱮᱱᱠᱷᱟᱡ ᱫᱚ ᱵᱩᱨᱩ ᱨᱮᱱ ᱡᱤᱵᱽᱼᱡᱤᱭᱟᱹᱞᱤ ᱫᱚ ᱱᱟᱦᱟᱜ ᱡᱟᱦᱟᱱᱟᱜ ᱞᱟᱠᱪᱟᱨ ᱨᱮᱱᱟᱜ ᱡᱟᱦᱟᱸ ᱛᱤᱱᱟᱹᱜ ᱱᱟᱦᱟᱜ ᱵᱚᱸᱜᱟᱼᱵᱩᱨᱩ ᱛᱟᱵᱚ ᱢᱮᱱᱟᱜ ᱠᱚᱣᱟ ᱦᱟᱸᱜ ᱡᱟᱦᱟᱸ ᱥᱮᱫᱽᱨᱟ ᱵᱚᱱ ᱪᱟᱞᱟᱜ ᱠᱟᱱᱟ ᱱᱟᱸᱜ ᱚᱱᱟ ᱠᱚᱨᱮ ᱫᱚ ᱱᱟᱦᱟᱜ ᱵᱟᱵᱚ ᱵᱟᱡᱟᱣ ᱠᱚᱣᱟ ᱚᱱᱠᱟ ᱠᱚ ᱞᱟᱹᱭᱟ, ᱟᱨ ᱛᱚ ᱚᱱᱱᱟᱛᱮ ᱱᱚᱛᱮ ᱫᱚ ᱱᱟᱦᱟᱜ ᱩᱱᱟᱹᱜ ᱫᱚ ᱵᱟᱠᱚ ᱢᱟᱱᱟᱣ ᱵᱟᱛᱟᱣᱟᱱᱟ ᱱᱟᱸᱜ ᱦᱮᱸ ᱥᱮ᱾
ᱟᱪᱪᱷᱟ ᱟᱪᱪᱷᱟ ᱚᱱᱠᱟ ᱛᱟᱞᱮ ᱟᱯᱮ ᱥᱮᱱᱟᱜ ᱦᱟᱯᱲᱟᱢ ᱠᱚᱫᱚ ᱚᱱᱠᱟ ᱠᱚ ᱞᱟᱹᱭ ᱞᱮᱫᱟ ᱛᱚ ᱟᱯᱮ ᱥᱮᱱᱟᱜ ᱤᱭᱟᱹ ᱞᱮᱠᱟ ᱛᱮᱫᱚ ᱚᱝᱠᱟ ᱜᱮ, ᱡᱮᱢᱚᱱ ᱟᱞᱮ ᱥᱮᱫ ᱢᱟ ᱱᱚᱝᱠᱟ ᱢᱮᱱᱟᱜ᱾ ᱡᱮ, ᱡᱮ ᱦᱤᱞᱳᱜ ᱥᱟᱠᱨᱟᱛ ᱵᱚᱱ ᱩᱢ ᱱᱟᱲᱠᱟ ᱠᱟᱛᱮᱜ ᱵᱚᱱ ᱨᱟᱠᱟᱵ-ᱟ᱾ ᱛᱚ, ᱩᱱ ᱦᱤᱞᱳᱜ ᱜᱮ ᱦᱩᱭᱩᱜ ᱠᱟᱱᱟ ᱡᱮ ᱟᱞᱮ ᱥᱮᱫ ᱫᱚ ᱡᱚᱜᱽᱢᱟᱺᱡᱷᱤ ᱢᱤᱫᱴᱟᱝ ᱮᱸ ᱤᱭᱟᱹᱭ ᱚᱱᱠᱟᱭ ᱤᱭᱟᱹᱭ ᱫᱚᱦᱚᱭᱟ ᱡᱮ ᱱᱚᱣᱟ ᱨᱮ ᱛᱩᱧ ᱦᱩᱭᱩᱜᱼᱟ ᱛᱚ ᱚᱱᱠᱟᱜᱮ ᱟᱵᱚ ᱥᱟᱱ ᱛᱟᱲ ᱢᱟᱱᱮ ᱟᱞᱮᱥᱮᱫ ᱫᱚ ᱚᱱᱠᱟ ᱞᱮ ᱢᱚᱱᱮᱭᱟ ᱡᱮ ᱥᱮᱨᱢᱟᱨᱮ ᱯᱳᱭᱞᱳ ᱥᱮᱸᱫᱽᱨᱟ ᱫᱚ ᱚᱱᱟᱴᱟᱜ ᱜᱮ ᱛᱟᱯᱚᱨᱮ ᱟᱫᱚ ᱮᱴᱟᱜ ᱥᱮᱫ ᱵᱚᱱ ᱪᱟᱞᱟᱜᱼᱟ᱾
ᱚᱱᱟ ᱫᱚ ᱞᱟᱹᱭ ᱞᱮᱠᱷᱟᱡ ᱫᱚ ᱚᱱᱟ ᱢᱟᱡᱷᱤ ᱢᱟᱡᱷᱤ ᱡᱷᱤ ᱜᱮ ᱢᱟᱡᱷᱤ ᱜᱮ ᱛᱩᱧᱟᱭ ᱱᱚᱛᱮ ᱫᱚ ᱦᱮᱸᱥᱮ ᱢᱟᱹᱡᱷᱤ ᱜᱮ ᱡᱟᱦᱟᱱᱟᱜ ᱵᱚᱱ ᱞᱟᱹᱭᱮᱜᱼᱟ ᱱᱟᱭ ᱠᱮ ᱵᱟᱠᱷᱟᱱ ᱢᱟᱹᱡᱷᱤ ᱱᱟ ᱩᱱᱠᱤᱱ ᱵᱟᱨ ᱦᱚᱲ ᱠᱷᱚᱱ ᱢᱤᱫ ᱦᱚᱲ ᱵᱷᱤᱛᱨᱤ ᱨᱮ ᱡᱟᱦᱟᱸᱭ ᱜᱮ ᱱᱟᱦᱟᱜ ᱛᱩᱧᱟᱭ ᱦᱮᱸ ᱥᱮ᱾ ᱤᱱᱟᱹ ᱯᱚᱨ ᱫᱚ ᱩᱱᱠᱩ ᱫᱚ ᱛᱩᱧ ᱫᱚ ᱜᱟᱱ ᱜᱟᱱᱚᱜ ᱜᱮᱭᱟ ᱡᱟᱦᱟᱸ ᱛᱩᱧ ᱥᱟᱱᱟᱭᱮ ᱛᱩᱧᱟᱭ ᱵᱟᱠᱷᱟᱱ ᱵᱟᱝᱜᱮ᱾ ᱦᱮ ᱥᱮ᱾
ᱦᱮᱸ᱾ ᱟᱞᱮ ᱟᱞᱮ ᱥᱮᱫ ᱫᱚ ᱚᱱᱠᱟ ᱫᱚ ᱵᱟᱝ ᱟᱞᱮᱥᱮᱫ ᱫᱚ ᱟᱞᱤᱧ ᱡᱟᱦᱟᱸᱞᱤᱧ ᱧᱮᱞ ᱟᱜᱩᱭᱮᱫᱟ᱾ ᱮᱸ ᱡᱟᱦᱟᱸ ᱛᱤᱱᱟᱹᱜ ᱟᱞᱤᱧ ᱢᱮᱱᱟᱜ ᱞᱤᱧᱟ ᱚᱱᱠᱟ ᱢᱟ ᱟᱞᱮ ᱥᱮᱫ ᱢᱟ ᱮᱸ ᱡᱚᱜᱽᱢᱟᱺᱡᱷᱤ ᱜᱮ ᱚᱱᱟ ᱠᱚᱫᱚᱭ ᱤᱭᱟᱹ ᱵᱟᱲᱟᱭᱟ᱾ ᱛᱟᱦᱮᱸ ᱟᱫᱚ ᱚᱱᱟ ᱫᱚ ᱟᱹᱞᱤᱧ ᱦᱚᱸ ᱵᱟᱹᱞᱤᱧ ᱡᱮ ᱢᱟᱺᱡᱷᱤ ᱟᱨ ᱱᱟᱭᱠᱮ ᱦᱚᱸ ᱚᱱᱟ ᱠᱚ ᱜᱟᱱᱚᱜᱼᱟ, ᱟᱫᱚ ᱵᱤᱵᱷᱤᱱᱱᱚ ᱴᱚᱴᱷᱟᱨᱮ ᱵᱷᱤᱱᱟᱹ ᱵᱷᱤᱱᱟᱹ ᱛᱟᱵᱚᱱ ᱛᱚ᱾ ᱵᱷᱤᱱᱟᱹ ᱵᱷᱤᱱᱟᱹ ᱵᱚᱱ ᱢᱟᱱᱟᱣ ᱵᱟᱛᱟᱣᱫᱟ᱾
ᱦᱮᱸ ᱦᱮᱸ᱾
ᱦᱮᱸ ᱟᱫᱚ ᱟᱵᱤᱱ ᱱᱚᱣᱟ ᱜᱮ ᱯᱩᱭᱞᱩ ᱞᱤᱧ ᱟᱸᱡᱚᱢ ᱫᱟ ᱡᱮ ᱱᱚᱝᱠᱟ ᱱᱚᱝᱠᱟ ᱦᱮᱸ, ᱦᱳᱭ᱾ ᱫᱟᱲᱮᱭᱟᱜᱼᱟ᱾
ᱦᱩᱭ ᱫᱟᱲᱮᱭᱟᱜᱼᱟ ᱜᱚᱝᱠᱮ, ᱱᱚᱛᱮ ᱫᱚ ᱚᱱᱮ ᱚᱱᱠᱟ ᱜᱮᱠᱚ ᱢᱟᱱᱟᱣ ᱵᱟᱛᱟᱣᱟᱛᱚ ᱚᱱᱠᱟ ᱜᱮ ᱞᱤᱧ ᱟᱸᱡᱚᱢ ᱧᱟᱢ ᱟᱠᱟᱫᱟ ᱟᱫᱚ ᱚᱱᱟ ᱠᱟᱜᱮ ᱱᱟᱦᱟᱜ ᱞᱤᱧ ᱞᱟᱹᱭᱮᱜᱼᱟ ᱱᱟ ᱦᱮᱸ ᱥᱮ᱾
ᱦᱮᱸ ᱦᱮᱸ ᱦᱮᱸ᱾
ᱦᱮᱸ ᱦᱮᱸ᱾
ᱦᱮᱸ, ᱚᱱᱟ ᱦᱚᱸ ᱠᱟᱛᱷᱟ ᱠᱟᱱᱟ ᱛᱚ ᱡᱚᱛᱚ ᱴᱚᱴᱷᱟ ᱨᱮᱫᱚ ᱟᱨ ᱥᱚᱢᱟᱱ ᱫᱚ ᱵᱟᱝ ᱛᱚ ᱛᱷᱟᱞᱮ᱾ ᱮᱸᱻ ᱟᱯᱮ ᱥᱮᱱᱟᱜ ᱱᱤᱛᱚᱜ ᱛᱟᱦᱚᱞᱮ ᱪᱮᱫ ᱠᱚ ᱢᱟᱱᱮ ᱟᱵᱚᱣᱟᱜ ᱥᱟᱱᱛᱟᱲ ᱥᱚᱢᱟᱡ ᱨᱮᱱᱟᱜ? ᱪᱮᱫ ᱠᱚ, ᱨᱟᱹᱭ ᱨᱤᱛᱮ ᱢᱟᱱᱟᱣ ᱵᱟᱛᱟᱣ ᱫᱟ?
ᱚᱱᱠᱟ ᱨᱟᱹᱭᱨᱤᱛᱛᱤ ᱫᱚ ᱚᱱᱠᱟ ᱫᱚ ᱤᱱ ᱤᱱᱮ ᱵᱚᱸᱜᱟ ᱯᱚᱨᱟᱵᱽᱜᱮ ᱟᱨ ᱚᱱᱠᱟ ᱢᱟ ᱨᱟᱹᱭᱨᱤᱛᱤ ᱱᱚᱛ ᱱᱚᱛᱮ ᱢᱟ ᱢᱟᱱᱟᱣ ᱢᱟ ᱚᱱᱠᱟ ᱢᱟ ᱵᱟᱠᱚ ᱢᱟᱱᱟᱣᱟ ᱦᱮᱸᱥᱮ᱾
ᱦᱩᱸ
ᱛᱚ ᱡᱟᱦᱟᱸ ᱛᱤᱱᱟᱹᱜ ᱟᱵᱚ ᱵᱚ ᱞᱟᱹᱭᱟ ᱠᱤ ᱚᱱᱟ ᱵᱟᱦᱟ ᱯᱚᱨᱚᱵᱽ? ᱠᱚᱜᱮ ᱱᱟᱜ ᱢᱟᱜᱽ ᱢᱚᱬᱮ ᱠᱚᱜᱮ ᱵᱟᱦᱟ ᱫᱩᱥᱚᱱ ᱠᱚᱜᱮ ᱤᱱᱟᱹ ᱠᱚᱜᱮ ᱠᱚ ᱢᱟᱱᱟᱣ ᱵᱟᱛᱟᱣᱟ᱾
ᱚ ᱟᱨ